ᱦᱮᱞᱳ ᱦᱮᱸ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ᱾
ᱮᱸ ᱦᱮᱸ ᱨᱚᱲ ᱠᱚ ᱱᱟᱯᱟᱭ ᱜᱮᱛᱚ ᱟᱸᱡᱚᱢᱚᱜ ᱠᱟᱱᱟ?
ᱱᱟᱯᱟᱭ ᱜᱮ?
ᱚ ᱟᱪᱪᱷᱟ᱾ ᱚᱸ ᱦᱳᱭ᱾ ᱦᱮᱞᱳ ᱮᱸ ᱡᱮ ᱱᱚᱣᱟ ᱡᱟᱦᱟᱸ ᱴᱟᱭᱤᱢ ᱠᱚ ᱮᱢ ᱠᱟᱜ ᱞᱝᱟ ᱱᱚᱣᱟ ᱨᱮ ᱨᱚᱯᱚᱲ ᱞᱟᱹᱜᱤᱫ ᱚᱸᱰᱮ ᱡᱟᱦᱟᱸᱱᱟᱜ ᱥᱟᱛᱟᱢ ᱤᱫᱤ ᱠᱟᱛᱮ ᱨᱚᱯᱚᱲᱮᱱ ᱠᱚᱜ ᱟᱞᱟᱝ ᱱᱟᱯᱟᱭ ᱠᱚᱜᱼᱟ ᱮᱸᱰᱮᱠᱷᱟᱱ
ᱦᱮᱸ ᱦᱮᱸᱮᱸ ᱱᱤᱥᱪᱳᱭ ᱱᱤᱥᱪᱳᱭ
ᱦᱳᱭ ᱦᱳᱭ ᱫᱤᱭᱮ ᱟᱢ ᱴᱷᱮᱱ ᱟᱢ ᱴᱷᱮᱱ ᱚᱱᱠᱟᱱ ᱥᱟᱛᱟᱢ ᱢᱮᱱᱟᱜᱼᱟ
ᱱᱤᱥᱪᱳᱭ ᱥᱟᱛᱟᱢ ᱛᱚ ᱛᱟᱦᱮᱸ ᱫᱚᱨᱠᱟᱨ ᱠᱟᱱ ᱜᱮᱭᱟ
ᱦᱳᱭ ᱦᱳᱭ ᱢᱟ ᱛᱟᱦᱚᱞᱮ ᱟᱵᱤᱱ ᱥᱮᱫ ᱠᱷᱚᱱᱟᱜ ᱟᱢ ᱥᱮᱫ ᱠᱷᱚᱱᱟᱜ ᱜᱮ ᱞᱟᱹᱭ ᱢᱮ ᱥᱟᱛᱟᱢ ᱫᱚ
ᱥᱟᱛᱟᱢ ᱫᱚ ᱦᱩᱭᱩᱜ ᱠᱟᱱᱟ ᱱᱚᱛᱮ ᱢᱟ ᱟᱞᱮᱥᱮᱫ ᱢᱟ ᱟᱞᱮ ᱛᱚ ᱵᱩᱨᱩ ᱫᱤᱥᱚᱢ ᱦᱚᱲ ᱦᱮᱸ
ᱦᱳᱭ
ᱛᱚ ᱮ ᱢᱟᱱᱮ ᱪᱮᱫ ᱞᱮᱠᱟᱧ ᱞᱟᱹᱭᱟ ᱢᱟᱱᱮ ᱵᱩᱨᱩ ᱵᱟᱝᱠᱷᱟᱱ ᱛᱚ ᱟᱞᱮᱭᱟᱜ ᱛᱚ ᱢᱟᱱᱮ ᱟᱵᱚ ᱥᱟᱱᱛᱟᱲ ᱥᱮ ᱟᱞᱮᱭᱟᱜ ᱥᱩᱢᱩᱝ ᱫᱚ ᱵᱟᱝ ᱦᱮᱸ ᱟᱵᱚ ᱥᱟᱱᱛᱟᱲ ᱵᱩᱨᱩ ᱵᱟᱝᱠᱷᱟᱱ ᱟᱨ ᱪᱮᱫ ᱥᱮ ᱵᱩᱨᱩ ᱨᱮᱜᱮ ᱡᱚᱛᱚ ᱠᱤᱪᱷᱩ ᱛᱟᱵᱚᱱᱟ ᱟᱵᱚᱣᱟᱜ ᱦᱮᱸ ᱛᱚ ᱱᱚᱣᱟ ᱟᱨᱠᱤ ᱟᱵᱚ ᱛᱚ ᱵᱩᱨᱩ ᱤᱭᱟᱹ ᱵᱩᱨᱩ ᱨᱮᱜᱮ ᱵᱚᱱ ᱵᱚᱸᱜᱟ ᱵᱩᱨᱩᱭᱟ ᱦᱮᱸ ᱱᱚᱜᱼᱚᱭ ᱡᱮ ᱱᱚᱜᱼᱚᱭ ᱢᱟᱱᱮ ᱫᱤᱨᱜᱚ ᱢᱟᱱᱮ ᱫᱤᱨᱜᱚ ᱫᱤᱱ ᱫᱚ ᱡᱮ ᱱᱚᱣᱟ ᱵᱩᱨᱩ ᱩᱡᱟᱹᱲᱚᱜ ᱠᱟᱱ ᱛᱟᱵᱚᱱᱟ ᱦᱮᱸ ᱫᱤᱱ ᱥᱚᱢᱚᱭ ᱥᱟᱞᱟᱜ ᱱᱚᱣᱟ ᱱᱤᱭᱟᱹ ᱟᱵᱮᱱᱟᱜ ᱪᱤᱱᱛᱟᱹ ᱵᱷᱟᱵᱱᱟ ᱪᱮᱫ ᱞᱮᱠᱟ ᱦᱩᱸ ᱢᱟᱱᱮ ᱪᱤᱠᱟᱹ ᱠᱟᱛᱮᱜ ᱛᱟᱦᱚᱞᱮ ᱵᱩᱨᱩ ᱵᱟᱧᱪᱟᱣ ᱦᱩᱭᱩᱜᱼᱟ ᱦᱮᱸ ᱥᱮ ᱪᱤᱠᱟᱹ ᱛᱮ ᱟᱵᱚᱣᱟᱜ ᱟᱵᱚᱣᱟᱜ ᱜᱮᱛᱚ ᱵᱩᱨᱩ ᱫᱚ ᱦᱩᱸ ᱠᱟᱨᱚᱱ ᱢᱩ ᱢᱩᱞ ᱟᱹᱫᱤᱵᱟᱹᱥᱤ ᱫᱚ ᱟᱵᱚ ᱠᱟᱱ ᱜᱮᱭᱟ ᱵᱚᱱ ᱦᱮᱸ
ᱚ ᱦᱳᱭ ᱦᱳᱭ
ᱵᱩᱨᱩ ᱤᱫᱤ ᱠᱟᱛᱮᱫ ᱥᱮ ᱵᱩᱨᱩ ᱪᱤᱠᱟᱹᱛᱮ ᱵᱟᱧᱪᱟᱣ ᱫᱚᱦᱚᱭ ᱦᱩᱭᱩᱜᱼᱟ ᱦᱮᱸ ᱥᱮ ᱚᱱᱮ ᱚᱱᱟ ᱤᱫᱤ ᱠᱟᱛᱮᱫ ᱢᱟᱥᱮ ᱵᱟᱨ ᱠᱟᱛᱷᱟ ᱜᱟᱱ ᱨᱚᱲ ᱵᱤᱱ
ᱱᱟᱜ ᱠᱷᱟᱱ ᱵᱩᱨᱩ ᱫᱚ ᱢᱟᱱᱮ ᱵᱩᱨᱩ ᱠᱚᱨᱮ ᱱᱤᱛᱚ ᱱᱟᱜ ᱠᱷᱟᱱ ᱡᱮᱢᱚᱱ ᱢᱟᱱᱮ ᱠᱚᱥᱪᱮᱱ ᱴᱟᱜ ᱴᱷᱤᱠ ᱵᱟᱝᱞᱤᱧ ᱵᱩᱡᱷᱟᱹᱣ ᱫᱟᱲᱮᱭᱟᱜ ᱫᱟ ᱵᱩᱨᱩ ᱨᱮ ᱢᱟᱱᱮ ᱵᱩᱨᱩ ᱵᱩᱨᱩ ᱜᱮ ᱥᱮ ᱚᱱᱟ ᱵᱩᱨᱩ ᱪᱮᱛᱟᱱ ᱨᱮ ᱡᱟᱦᱟᱸ ᱫᱟᱨᱮ ᱱᱟᱹᱲᱤ ᱯᱟᱞᱟ ᱠᱚ ᱛᱟᱦᱮᱱᱟ ᱚᱱᱟ ᱠᱚ ᱨᱮᱱᱟᱜ ᱠᱟᱛᱷᱟ ᱵᱤᱱ ᱞᱟᱹᱭ ᱦᱚᱪᱚ ᱮᱫᱟ
ᱮᱠᱫᱚᱢ ᱮᱠᱡᱮᱠᱴ ᱮᱠᱡᱮᱠᱴ ᱱᱤᱛᱚᱜ ᱟᱹᱱᱤᱡ ᱵᱮᱢ ᱵᱩᱡᱽ ᱠᱮᱫᱟ ᱡᱮ ᱵᱩᱨᱩ ᱵᱩᱨᱩ ᱵᱚᱞᱛᱮ ᱫᱚ ᱟᱨ ᱪᱮᱫ ᱫᱟᱨᱮ ᱱᱟᱹᱲᱤ ᱦᱮᱸ ᱫᱟᱨᱮ ᱱᱟᱹᱲᱤ ᱛᱚ ᱟᱵᱚ ᱛᱚ ᱵᱟᱧᱪᱟᱣ ᱫᱚᱦᱚᱭ ᱦᱩᱭᱩᱜ ᱛᱟᱵᱚᱱᱟ
ᱦᱳᱭ ᱦᱳᱭ ᱦᱮᱸ
ᱟᱵᱚᱣᱟᱜ ᱠᱟᱹᱢᱤᱨᱮ ᱢᱮᱱᱟᱜᱼᱟ ᱠᱟᱹᱢᱤᱨᱮ ᱞᱟᱜᱟᱣᱜ ᱠᱟᱱᱟ ᱦᱩᱸ
ᱦᱩᱸ ᱦᱩᱸ
ᱵᱟᱧᱪᱟᱣ ᱞᱟᱹᱜᱤᱫ ᱛᱮ ᱪᱮᱫ ᱪᱮᱫ ᱠᱚᱨᱚᱱᱤᱭᱚ ᱫᱚᱨᱠᱟᱨ ᱠᱟᱱᱟ ᱢᱟᱥᱮ ᱠᱟᱹᱴᱤᱡ ᱵᱟᱨ ᱠᱟᱛᱷᱟ ᱛᱮ ᱞᱟᱹᱭ ᱵᱤᱱ
ᱱᱟᱠᱷᱟᱱ ᱵᱩᱨᱩ ᱵᱟᱧᱪᱟᱣ ᱞᱟᱹᱜᱤᱫ ᱛᱮᱫᱚ ᱱᱟᱜ ᱠᱷᱟᱱ ᱢᱩᱞ ᱫᱚ ᱦᱩᱭᱩᱜ ᱠᱟᱱ ᱛᱟᱵᱚᱱᱟ ᱵᱩᱨᱩ ᱠᱚᱨᱮ ᱫᱚ ᱫᱟᱨᱮ ᱱᱟᱹᱲᱤ ᱮ ᱱᱟᱜ ᱠᱷᱟᱱ ᱱᱟᱱᱟ ᱨᱚᱠᱚᱢ ᱯᱚᱦᱟ ᱫᱟᱨᱮ ᱠᱚ ᱛᱟᱸᱦᱮᱱᱟ ᱥᱮ ᱠᱷᱮᱛᱨᱮ ᱨᱮ ᱡᱮᱢᱚᱱ ᱟᱵᱚᱣᱟᱜ ᱢᱤᱫᱴᱟᱝ ᱢᱩᱞ ᱮᱠ ᱯᱚᱭᱮᱱᱴ ᱨᱮᱫᱚ ᱦᱩᱭᱩᱜ ᱠᱟᱱᱟ ᱡᱮ ᱟᱵᱚ ᱠᱷᱟᱱ ᱫᱟᱨᱮ ᱠᱷᱚᱱᱜᱮ ᱱᱟᱜ ᱠᱷᱟᱱ ᱚᱠᱥᱤᱡᱮᱱ ᱵᱚᱱ ᱧᱟᱢ ᱮᱫᱟ ᱢᱮᱱᱠᱷᱟᱱ ᱚᱱᱟ ᱦᱮᱸ ᱚᱠᱥᱤᱡᱮᱱ ᱵᱚᱱ ᱧᱟᱢ ᱮᱫᱟ ᱟᱨ ᱠᱟᱨᱵᱚᱱᱰᱟᱭᱤᱠᱥᱟᱤᱰ ᱵᱚ ᱚᱠᱥᱟᱭᱤᱰ ᱵᱚᱱ ᱟᱨᱟᱜ ᱫᱟᱱᱟᱜ ᱠᱷᱟᱱ ᱟᱵᱚ ᱫᱚ ᱥᱮ ᱠᱷᱮᱛ ᱨᱮ ᱤᱧᱤᱧ ᱞᱟᱹᱭᱟ ᱡᱮ ᱱᱚᱜᱼᱚᱭ ᱡᱮ ᱫᱟᱨᱮ ᱱᱟᱹᱲᱤ ᱨᱮᱱᱟᱜ ᱱᱟᱜ ᱠᱷᱟᱱ ᱫᱟᱨᱮ ᱱᱟᱹᱲᱤ ᱫᱚ ᱟᱵᱚ ᱱᱟᱜ ᱠᱷᱟᱱ ᱫᱟᱨᱮ ᱠᱚᱵᱚᱱ ᱢᱟᱜ ᱮᱫᱟ ᱵᱤᱨ ᱫᱤᱥᱚᱢ ᱦᱚᱲ ᱦᱩᱭ ᱠᱟᱛᱮ ᱱᱟᱱᱟ ᱨᱚᱠᱚᱢ ᱠᱷᱚᱛᱤᱭᱮᱫᱟᱠᱚ ᱱᱟᱯᱟᱭ ᱦᱚᱠᱚ ᱠᱟᱹᱢᱤᱭᱮᱫᱟ ᱵᱟᱨᱤᱡ ᱥᱮᱫ ᱫᱚ ᱡᱮᱢᱚᱱ ᱦᱩᱭᱩᱜ ᱠᱟᱱᱟ ᱫᱟᱨᱮ ᱠᱚᱠᱚ ᱢᱟᱜ ᱮᱫᱟ ᱡᱮᱢᱚᱱ ᱫᱟᱨᱮ ᱢᱟᱜ ᱛᱮ ᱱᱟᱜ ᱠᱷᱟᱱ ᱵᱟᱝᱠᱚ ᱨᱚᱦᱚ ᱫᱟ ᱥᱮ ᱠᱷᱮᱛᱨᱮ ᱫᱟᱨᱮ ᱩᱡᱟᱹᱲᱚᱜ ᱠᱟᱱᱟ ᱟᱨ ᱡᱮᱢᱚᱱ ᱦᱩᱭᱩᱜ ᱠᱟᱱᱟ ᱱᱟᱜ ᱠᱷᱟᱱ ᱥᱤᱛᱩᱝ ᱫᱤᱱ ᱡᱟᱦᱟᱸ ᱚᱱᱟ ᱥᱟᱨᱡᱚᱢ ᱥᱟᱠᱟᱢ ᱵᱟ ᱡᱟᱦᱟᱱ ᱥᱟᱠᱟᱢ ᱜᱮ ᱫᱟᱨᱮ ᱨᱮᱱᱟᱜ ᱧᱩᱨᱩᱜ ᱠᱟᱛᱮ ᱡᱟᱦᱟᱸ ᱛᱟᱦᱮᱱ ᱠᱟᱱᱟ ᱞᱟᱛᱟᱨ ᱨᱮ ᱚᱱᱟᱨᱮ ᱥᱮᱝᱜᱮᱞ ᱠᱚ ᱡᱚᱹᱨᱟᱭ ᱟᱜ ᱠᱟᱱᱟ ᱚᱱᱟ ᱠᱷᱟᱹᱛᱤᱨ ᱛᱮ ᱪᱷᱳᱴᱳ ᱪᱷᱳᱴᱳ ᱯᱚᱦᱟ ᱫᱟᱨᱮ ᱠᱚᱦᱚᱸ ᱜᱩᱡᱩᱜ ᱠᱟᱱᱟ ᱥᱮ
ᱦᱮᱸ ᱚᱱᱟ ᱥᱮᱫ ᱛᱮᱦᱚᱸ ᱢᱤᱫᱴᱟᱝ ᱚᱥᱩᱵᱤᱫᱷᱟ ᱜᱮᱞᱤᱧ ᱧᱮᱞ ᱫᱟ ᱟᱨ ᱡᱮᱢᱚᱱ ᱮᱸᱜ ᱱᱚᱜᱼᱚᱭ ᱤᱭᱟᱹ ᱚᱱᱟ ᱫᱟᱨᱮ ᱥᱟᱠᱟᱢ ᱨᱮᱱᱟᱜ ᱤᱭᱟᱹ ᱡᱟᱦᱟᱸ ᱥᱟᱠᱟᱢ ᱠᱚ ᱧᱩᱨᱦᱩᱜ ᱠᱟᱱᱟ ᱥᱮ ᱚᱱᱟ ᱧᱩᱨᱦᱩ ᱠᱟᱛᱮᱜ ᱡᱟᱦᱟᱸ ᱱᱟᱜ ᱠᱷᱟᱱ ᱥᱮᱭᱟ ᱠᱟᱛᱮᱜ ᱩᱫ ᱯᱩᱴᱠᱟᱹ ᱠᱚ ᱡᱟᱱᱟᱢᱚᱜᱼᱟ ᱚᱱᱟ ᱦᱚᱸ ᱚᱸ ᱵᱟᱝ ᱦᱩᱭᱩᱜ ᱠᱟᱱᱟ ᱚᱱᱟ ᱞᱚᱣᱟᱜ ᱠᱟᱱ ᱠᱟᱱ ᱠᱷᱟᱹᱛᱤᱨ ᱛᱮᱠᱚ ᱟᱨ ᱪᱮᱫᱟᱜ ᱠᱚ ᱞᱚᱣᱟᱜ ᱠᱟᱱᱟ ᱡᱮ ᱮ ᱡᱮᱢᱚᱱ ᱢᱟᱛᱠᱚᱢ ᱫᱟᱨᱮ ᱠᱚ ᱦᱮᱱᱟᱜ ᱟᱥᱮ ᱢᱟᱛᱠᱚᱢ ᱢᱮᱱᱟᱜ ᱠᱷᱟᱱ ᱢᱟᱛᱠᱚᱢ ᱥᱤᱡᱤᱱ ᱫᱚ ᱚᱱᱟ ᱢᱟᱛᱠᱚᱢ ᱫᱟᱨᱮ ᱵᱩᱴᱟᱹ ᱨᱮᱠᱚ ᱟᱛᱟᱨᱟᱜ ᱠᱟᱱᱟ ᱡᱮ ᱢᱟᱛᱠᱚᱢ ᱱᱟᱯᱟᱭ ᱴᱷᱤᱠ ᱛᱮᱞᱮ ᱦᱟᱞᱟᱝ ᱫᱟᱲᱮᱭᱟᱜ ᱢᱟ ᱚᱱᱟ ᱠᱷᱟᱹᱛᱤᱨ ᱠᱚ ᱟᱛᱟᱨᱟᱜ ᱠᱟᱱᱟ ᱡᱮ ᱚᱱᱟ ᱟᱛᱟᱨ ᱠᱟᱛᱮᱜ ᱜᱮ ᱩᱱᱠᱩ ᱫᱚ ᱯᱩᱨᱟᱹ ᱚᱲᱟᱜ ᱠᱚ ᱪᱟᱞᱟᱜ ᱠᱟᱱᱟ ᱾ ᱫᱤᱭᱮ ᱚᱱᱟ ᱥᱮᱸᱜᱮᱞ ᱫᱚ ᱜᱚᱴᱟ ᱵᱤᱨ ᱪᱷᱩᱲᱭᱟᱹ ᱠᱟᱛᱮᱜ ᱜᱚᱴᱟ ᱟᱛᱟᱨᱚᱜ ᱠᱟᱱᱟ ᱛᱤᱱᱟᱹᱜ ᱠᱤᱪᱷᱩ ᱠᱷᱩᱛᱤᱜ ᱠᱟᱱᱟ ᱚᱱᱟ ᱥᱮᱫ ᱛᱮᱦᱚᱸ ᱢᱤᱫᱴᱟᱝ ᱵᱤᱨ ᱠᱷᱚᱛᱤᱜ ᱠᱟᱱᱟ ᱥᱮ ᱵᱩᱨᱩ ᱩᱡᱟᱹᱲ ᱪᱟᱞᱟᱜ ᱠᱟᱱᱟ ᱚᱱᱠᱟ ᱠᱟᱛᱮᱜ ᱟᱨ ᱡᱮᱢᱚᱱ ᱦᱩᱭᱩᱜ ᱠᱟᱱᱟ ᱩᱱᱠᱩ ᱯᱷᱚᱨᱮᱥᱴᱟᱨ ᱯᱷᱚᱨᱮᱥᱴᱟᱨ ᱫᱚ ᱱᱟᱜ ᱠᱷᱟᱱ ᱡᱮᱢᱚᱱ ᱵᱤᱨ ᱨᱩᱠᱷᱤᱭᱟᱹ ᱞᱟᱹᱜᱤᱫ ᱩᱱᱠᱩ ᱫᱚ ᱢᱤᱫ ᱨᱚᱠᱚᱢ ᱠᱚ ᱫᱚᱦᱚ ᱠᱟᱜ ᱠᱚᱣᱟ ᱾ ᱠᱤᱱᱛᱩ ᱩᱱᱠᱩ ᱪᱮᱫ ᱠᱚ ᱠᱟᱹᱢᱤᱭ ᱫᱟ ᱩᱱᱠᱩ ᱵᱟᱥᱠᱟ ᱵᱟᱥᱠᱟ ᱴᱟᱠᱟ ᱠᱚ ᱦᱟᱛᱟᱣ ᱮᱫᱟ ᱠᱤᱱᱛᱩ ᱩᱱᱠᱩ ᱠᱟᱹᱢᱤ ᱫᱚ ᱵᱟᱝᱠᱚ ᱠᱟᱹᱢᱤᱭ ᱫᱟ ᱚᱠᱟ ᱨᱮ ᱚᱠᱚᱭ ᱢᱟᱜ ᱫᱟᱭ ᱪᱮᱫ ᱦᱚᱸ ᱩᱱᱤ ᱫᱚ ᱱᱟᱜᱠᱷᱟᱱ ᱾ ᱦᱮᱸ ᱚᱠᱟᱨᱮ ᱫᱩᱲᱩᱵ ᱠᱟᱛᱮᱜ ᱵᱟᱝᱠᱷᱟᱱ ᱫᱚ ᱜᱤᱛᱤᱡ ᱠᱟᱛᱮᱜ ᱱᱟᱜᱠᱷᱟᱱ ᱡᱮᱢᱚᱱ ᱱᱮᱛᱟᱨ ᱫᱚ ᱡᱷᱚᱛᱚ ᱦᱚᱲ ᱴᱷᱮᱱ ᱯᱷᱳᱱ ᱢᱮᱱᱟᱜᱼᱟ ᱯᱷᱳᱱᱮ ᱜᱷᱟᱱᱴᱟᱭ ᱫᱟᱭ ᱾ ᱥᱮ ᱠᱷᱮᱛᱨᱮ ᱩᱱᱠᱩ ᱵᱟᱝᱠᱚ ᱠᱟᱹᱢᱤ ᱫᱟ ᱚᱱᱟ ᱛᱮᱦᱚᱸ ᱢᱤᱫᱴᱟᱝ ᱵᱤᱨ ᱩᱡᱟᱹᱲᱚᱜ ᱠᱟᱱ ᱜᱮᱭᱟ ᱟᱨ ᱡᱮᱢᱚᱱ ᱱᱟᱠᱷᱟᱱ ᱪᱷᱳᱴᱳ ᱪᱷᱳᱴᱳ ᱯᱚᱦᱟ ᱫᱟᱨᱮ ᱠᱚ ᱱᱟᱜᱠᱷᱟᱱ ᱵᱤᱨ ᱫᱤᱥᱚᱢ ᱨᱮᱱ ᱠᱷᱟᱱ ᱫᱚ ᱱᱟᱜ ᱠᱷᱟᱱ ᱞᱟᱹᱭ ᱜᱟᱱᱚᱜᱼᱟ ᱤᱭᱟᱹ ᱡᱷᱚᱛᱚ ᱦᱚᱲ ᱨᱤᱱ ᱜᱮ ᱰᱟᱹᱝᱨᱤ ᱢᱮᱨᱚᱢ ᱠᱚ ᱛᱟᱦᱮᱱ ᱜᱮᱭᱟ ᱱᱟᱜ ᱠᱷᱟᱱ ᱵᱤᱨ ᱫᱤᱥᱚᱢ ᱛᱚ ᱱᱟᱜ ᱠᱷᱟᱱ ᱟᱹᱛᱤᱧ ᱨᱮᱱᱟᱜ ᱡᱟᱭᱜᱟ ᱩᱱᱟᱹᱜ ᱵᱟᱝ ᱚᱥᱤᱵᱤᱫᱷᱟ ᱜᱮᱭᱟ ᱥᱮ ᱠᱷᱮᱛᱨᱮ ᱚᱱᱟ ᱪᱷᱳᱴᱳ ᱪᱷᱳᱴᱳ ᱡᱟᱦᱟᱸ ᱯᱚᱦᱟ ᱫᱟᱨᱮ ᱠᱚ ᱚᱱᱟ ᱠᱚ ᱩᱱᱠᱩ ᱤᱭᱟᱹ ᱡᱤᱭᱟᱹᱞᱤ ᱠᱚ ᱡᱮ ᱢᱮᱨᱚᱢ ᱰᱟᱹᱝᱨᱤ ᱚᱱᱟ ᱪᱷᱳᱴᱳ ᱪᱷᱳᱴᱳ ᱯᱚᱦᱟ ᱫᱟᱨᱮ ᱨᱮᱱᱟᱜ ᱥᱟᱠᱟᱢ ᱥᱟᱠᱟᱢ ᱠᱚ ᱠᱚ ᱡᱚᱢ ᱮᱫ ᱠᱷᱟᱱ ᱫᱚ ᱟᱫᱚ ᱚᱱᱟ ᱯᱚᱦᱟ ᱫᱟᱨᱮ ᱫᱚ ᱵᱟᱝ ᱦᱟᱨᱟᱜ ᱠᱟᱱᱟ ᱚᱱᱠᱟ ᱫᱚ ᱟᱹᱰᱤ ᱨᱚᱠᱚᱢ ᱵᱤᱨ ᱠᱷᱚᱛᱤ ᱧᱮᱞᱚᱜ ᱠᱟᱱᱟ ᱚᱱᱠᱟ ᱥᱮᱫ ᱦᱳᱭ ᱦᱳᱭ
ᱟᱹᱰᱤ ᱪᱮᱦᱨᱟ ᱪᱮᱦᱨᱟ ᱯᱚᱭᱮᱱᱴ ᱵᱮᱱ ᱞᱟᱹᱭ ᱠᱮᱫᱟ ᱾ ᱚᱱᱟ ᱥᱟᱞᱟᱜ ᱛᱮ ᱟᱹᱞᱤᱧ ᱵᱟᱨ ᱠᱟᱛᱷᱟ ᱜᱟᱱ ᱯᱚᱭᱮᱱᱴ ᱞᱤᱧ ᱞᱟᱹᱭᱟ ᱾ ᱦᱮᱸ ᱡᱮ ᱱᱚᱶᱟ ᱴᱟᱜ ᱨᱮᱜᱮ ᱟᱵᱚ ᱫᱚ ᱡᱚᱛᱚ ᱠᱤᱪᱷᱩ ᱵᱚᱱ ᱠᱚᱨᱟᱣᱮᱫᱼᱟ
ᱦᱮᱸ ᱦᱮᱸ
ᱛᱟᱨᱯᱚᱨᱮ ᱢᱮᱱ ᱫᱚ ᱦᱩᱭᱩᱜ ᱠᱟᱱ ᱛᱟᱵᱚᱱᱟ ᱡᱚᱛᱚ ᱠᱤᱪᱷᱩ ᱦᱮᱸ ᱯᱨᱚᱠᱤᱛᱤ ᱠᱷᱚᱱ ᱜᱮ ᱮ ᱴᱩ ᱡᱮᱢ ᱡᱚᱛ ᱠᱤᱪᱷᱩ ᱵᱚᱱ ᱧᱟᱢᱟ ᱮᱜ ᱟ ᱦᱮᱸ ᱚᱱᱟ ᱫᱚ ᱪᱮᱫ ᱦᱚᱸ ᱵᱟᱵᱚᱱ ᱪᱤᱠᱟᱹ ᱫᱟᱲᱮᱭᱟᱜᱼᱟ ᱠᱟᱨᱚᱱ ᱫᱚ ᱟᱹᱵᱤᱱ ᱜᱮ ᱟᱵᱤᱱ ᱫᱚ ᱵᱟᱝ ᱵᱚᱱ ᱪᱤᱠᱼᱟ
ᱦᱩᱸ
ᱛᱤᱱ ᱠᱷᱚᱱ ᱡᱟᱦᱟᱸ ᱡᱤᱱᱤᱥ ᱧᱟᱢᱚᱜ ᱠᱟᱱᱟ ᱚᱱᱟ ᱛᱚ ᱟᱨ ᱵᱟᱢ ᱥᱳᱫᱷ ᱫᱟᱲᱮᱭᱟᱜᱼᱟ ᱥᱮ
ᱵᱟᱝᱼᱟ ᱵᱟᱝᱼᱟ
ᱛᱟᱦᱞᱮ ᱚᱱᱮ ᱚᱱᱠᱮ ᱦᱩᱭᱩᱜ ᱠᱟᱱᱟ ᱯᱨᱚᱠᱤᱛᱤ ᱫᱚ ᱱᱚᱜᱼᱚᱭ ᱡᱮ ᱢᱟᱱᱮ ᱫᱤᱨᱜᱷᱚ ᱫᱤᱱ ᱢᱟᱱᱮ ᱫᱤᱨᱜᱷᱚᱚᱫᱤᱱ ᱫᱷᱚᱨᱮ ᱢᱟᱜ ᱮᱫᱟ ᱠᱚ ᱢᱮᱱᱠᱷᱟᱱ ᱵᱟᱴ ᱫᱟᱨᱮ ᱫᱚ ᱵᱟᱝ ᱨᱚᱦᱚᱭᱚᱜ ᱠᱟᱱᱟ ᱵᱩᱨᱩ ᱨᱮᱱᱟᱜ ᱫᱟᱨᱮ ᱫᱚ ᱨᱟᱠᱟᱵ ᱨᱩᱣᱟᱹᱲᱚᱜ ᱠᱟᱱᱟ ᱦᱮᱸ ᱾ ᱚᱱᱟ ᱫᱚ ᱡᱩᱫᱤ ᱢᱟᱜ ᱚᱱᱟ ᱡᱩᱫᱤ ᱯᱷᱤᱨ ᱫᱟᱨᱮᱭ ᱱᱟ ᱵᱷᱟᱹᱜᱤ ᱠᱟᱛᱷᱟ ᱵᱟᱝ ᱫᱟᱨᱮ ᱞᱮᱱᱟ ᱟᱞᱟᱫᱟ ᱜᱚᱞᱯᱚ ᱦᱩᱸ ᱛᱟᱦᱚᱞᱮ ᱦᱮᱸ ᱛᱟᱦᱚᱞᱮ ᱚᱱᱮ ᱚᱝᱠᱟ ᱛᱟᱦᱞᱮ ᱟᱵᱚᱣᱟᱜ ᱫᱚ ᱮᱠ ᱱᱚᱢᱵᱚᱨ ᱯᱚᱭᱮᱱᱴ ᱫᱚ ᱦᱩᱭᱩᱜ ᱠᱟᱱᱟ ᱠᱟᱱᱟ ᱱᱤᱭᱟᱹ ᱵᱩᱡ ᱦᱩᱭᱩᱜ ᱛᱟᱵᱚᱱᱟ ᱡᱮ ᱟᱵᱚ ᱡᱟᱦᱟᱸ ᱛᱤᱱᱟᱹᱜ ᱜᱮᱵᱚᱱ ᱢᱟᱜᱮᱫ ᱦᱮᱸ ᱚᱱᱟ-ᱚᱱᱟ ᱫᱟᱨᱮ ᱨᱚᱦᱚᱭ ᱨᱩᱣᱟᱹᱲ ᱟᱨ ᱪᱮᱫ
ᱦᱮᱸ ᱤᱧ ᱦᱚ ᱚᱱᱟ ᱥᱮᱫ ᱜᱮ ᱞᱟᱹᱭ ᱢᱟᱱᱮ ᱡᱟᱦᱟᱸ ᱛᱤᱱᱟᱹᱜ ᱢᱤᱫᱴᱟᱝ ᱫᱟᱨᱮ ᱡᱩᱫᱤ ᱵᱚᱱ ᱨᱟᱜ ᱮᱫᱟ ᱢᱟᱜ ᱮᱫᱟ ᱛᱟᱦᱚᱞᱮ ᱚᱸᱰᱮ ᱵᱟᱨᱭᱟ ᱠᱷᱚᱱᱟᱜ ᱡᱩᱨ ᱯᱮᱭᱟ ᱫᱟᱨᱮ ᱨᱚᱦᱚᱭ ᱩᱪᱤᱛ ᱠᱟᱱ ᱛᱟᱵᱚᱱᱟ ᱛᱚᱵᱮ ᱨᱮᱥᱮ ᱫᱟᱨᱮ ᱛᱟᱦᱮᱱ ᱛᱟᱵᱚᱱᱟ ᱵᱟᱠᱷᱟᱱ ᱫᱚ ᱡᱩᱫᱤ ᱵᱟᱵᱚᱱ ᱨᱚᱦᱚᱭᱟ ᱛᱟᱦᱚᱞᱮ ᱫᱟᱨᱮ ᱫᱚ ᱛᱟᱵᱚᱱᱟ ᱥᱮ ᱪᱟᱵᱟᱜᱼᱟ ᱢᱤᱫ ᱫᱤᱱ ᱫᱚ ᱢᱟᱞᱚᱴᱚᱜᱼᱟ ᱦᱚᱭ
ᱦᱩᱸ ᱠᱟᱨᱚᱱ-ᱠᱟᱨᱚᱱ ᱯᱨᱚᱠᱤᱛᱤ ᱦᱚᱸ ᱟᱨ ᱛᱤᱱᱟᱹᱜ ᱫᱟᱨᱮ ᱜᱮ ᱟᱨ ᱤᱭᱟᱹ ᱢᱟᱱᱮ ᱫᱟᱨᱮ ᱵᱮᱱᱟᱣᱟᱭ ᱥᱮ ᱫᱟᱨᱮᱭ ᱵᱟᱧᱪᱟᱣᱟᱭ
ᱦᱮᱸᱻᱦᱮᱸ ᱡᱩᱫᱤ ᱢᱟᱱᱮ ᱯᱨᱚᱠᱤᱛᱤ ᱫᱚ ᱛᱤᱱᱟᱹᱜ ᱫᱟᱲᱮᱭᱟᱜᱼᱟ ᱟᱡ ᱡᱚᱛᱚᱴᱩᱠᱩ ᱫᱟᱲᱮᱭᱟᱜ ᱟᱭ ᱟᱢᱫᱚ ᱢᱟᱹᱱᱢᱤ ᱵᱟᱧᱪᱟᱣ ᱦᱩᱭᱩᱜ ᱛᱟᱢᱟ ᱛᱚ ᱚᱱᱟ ᱠᱚᱫᱚ ᱨᱩᱠᱷᱭᱟᱹ ᱫᱚᱦᱚ ᱦᱩᱭᱩᱜ ᱛᱟᱢᱟ
ᱦᱮᱸᱻᱦᱮᱸᱻᱦᱮᱸ ᱟᱨ ᱯᱨᱚᱠᱤᱛᱤ, ᱯᱨᱚᱠᱤᱛᱤ ᱠᱷᱚᱱ ᱜᱮ ᱡᱚᱛᱚ ᱠᱤᱪᱷᱩ ᱟᱵᱚ ᱡᱤᱱᱤᱥ ᱵᱚᱱ ᱧᱟᱢᱮᱫᱼᱟ ᱛᱟᱦᱚᱞᱮ ᱟᱵᱚ ᱵᱟᱧᱪᱟᱜ ᱞᱟᱹᱜᱤᱫ ᱯᱨᱚᱠᱤᱛᱤ ᱦᱚᱸ ᱵᱟᱧᱪᱟᱣ ᱫᱚᱦᱚᱭ ᱦᱩᱭᱩᱜᱼᱟ ᱦᱮᱸ ᱦᱩᱸ ᱟᱨ ᱛᱟᱨᱯᱚᱨᱮ ᱱᱚᱜ-ᱚᱭ ᱡᱮ ᱱᱚᱜ-ᱱᱚᱣᱟ ᱪᱮᱫᱤᱧ ᱞᱟᱹᱭᱟ ᱮ ᱪᱮᱠᱟᱧ ᱞᱟᱹᱭᱟ ᱡᱚᱠᱷᱚᱱ ᱥᱟᱠᱟᱢ ᱠᱚ ᱧᱩᱨᱩᱜᱼᱟ ᱟᱨ ᱨᱟᱵᱟᱝ ᱫᱤᱱ ᱦᱮᱸ ᱛᱚᱠᱷᱚᱱ ᱫᱚ ᱼᱼ ᱩᱱ ᱜᱮᱥᱮ ᱦᱟᱜ ᱥᱟᱠᱟᱢ ᱠᱚᱫᱚ ᱧᱩᱨᱩᱜᱼᱟ ᱨᱟᱵᱟᱝ ᱫᱤᱱ ᱜᱮᱛᱚ ᱵᱟᱹᱭ ᱵᱟᱹᱭ ᱛᱮ᱾ ᱦᱮᱸ ᱟᱨ ᱚᱱᱮ ᱡᱮ ᱼᱼ ᱵᱩᱨᱩ ᱠᱚᱨᱮ ᱥᱮᱸᱜᱮᱞ ᱠᱚ-ᱠᱚ ᱫᱷᱚᱨᱟᱣᱟᱜ ᱠᱟᱱ। ᱠᱤᱝᱵᱟ ᱟᱡ-ᱟᱡᱛᱮ ᱫᱟᱨᱮ ᱨᱮ ᱦᱥᱭᱛᱚ ᱜᱟᱥᱟᱣᱼᱜᱟᱥᱟᱣ ᱛᱮ ᱚᱱᱮ ᱡᱮ ᱼᱼ ᱦᱮᱸ ᱪᱮᱫ ᱠᱚ ᱞᱟᱹᱭᱟ ᱦᱮᱸ ᱥᱮᱸᱜᱮᱞ ᱠᱚ ᱡᱩᱞᱩᱜ ᱠᱟᱱ ᱛᱮ ᱥᱟᱠᱟᱢ ᱠᱚ ᱫᱷᱚᱨᱟᱣᱟᱜ ᱠᱟᱱᱟ ᱦᱮᱸ ᱚᱱᱟ ᱠᱚ ᱢᱟᱱᱮ ᱪᱮᱫ ᱤᱧ ᱞᱟᱹᱭᱟ ᱟᱵᱚ-ᱟᱵᱚ ᱢᱟᱱᱢᱤ ᱦᱟᱹᱱᱤ ᱦᱚᱸᱵᱚᱱ ᱫᱷᱚᱨᱟᱣᱟᱜ ᱠᱟᱱ ᱜᱮᱭᱟ ᱦᱮᱸ ᱚᱠᱟ-ᱚᱠᱟ ᱡᱟᱭᱜᱟ ᱨᱮ। ᱚᱠᱟ-ᱚᱠᱟ ᱡᱟᱭᱜᱟ ᱨᱮᱫᱚ ᱟᱡ ᱛᱮ ᱦᱚᱸ ᱫᱷᱚᱨᱟᱜ ᱠᱟᱱ ᱜᱮᱭᱟ ᱦᱮᱸ।
ᱢᱮᱱᱟᱜ ᱠᱷᱟᱱ ᱱᱤᱭᱟᱹ ᱥᱤᱡᱤᱱ ᱫᱚ ᱱᱟᱜ ᱠᱷᱟᱱ ᱤᱧ ᱫᱚᱧ ᱡᱟᱹᱥᱛᱤ ᱫᱚ ᱤᱧᱟᱹᱜ ᱢᱮᱫ ᱛᱮᱫᱚ ᱥᱮ ᱞᱩᱛᱩᱨ ᱼᱼ ᱟᱸᱡᱚᱢ ᱟᱠᱟᱱᱟ ᱱᱟᱜ ᱠᱷᱟᱱ ᱢᱟᱹᱱᱢᱤ ᱜᱮ ᱵᱤᱨ ᱫᱚᱠᱚ ᱠᱷᱚᱛᱤ ᱛᱤᱫᱟ ᱢᱟᱱᱮ ᱪᱮᱫ ᱞᱮᱠᱟ ᱠᱷᱚᱛᱤ ᱱᱤᱡᱮ ᱢᱟᱹᱱᱢᱤ ᱜᱮᱛᱚ ᱼᱼ ᱠᱷᱟᱱ ᱫᱟᱨᱮ ᱢᱟ ᱫᱟᱨᱮ ᱱᱟᱲᱤ ᱠᱚᱫᱚ ᱠᱚ ᱢᱟᱜ ᱮᱫᱟ ᱩᱱᱠᱩ ᱜᱮᱛᱚ ᱥᱮᱸᱜᱮᱞ ᱠᱚ ᱫᱷᱚᱨᱟᱜ ᱠᱟᱱᱟ᱾ ᱟᱡ ᱼᱼ
ᱦᱮᱸ
ᱩᱱᱟᱹᱜ ᱫᱚ ᱵᱟᱝ ᱦᱚᱲᱟᱜ
ᱦᱮᱸᱻᱦᱮᱸ ᱟ ᱪᱮᱫ ᱦᱚᱸ ᱵᱟᱝ ᱟᱸᱡᱚᱢᱚᱜ ᱠᱟᱱᱟ ᱫᱟᱨᱮ ᱱᱟᱹᱲᱤ ᱜᱮ ᱤᱭᱟᱹ ᱞᱚᱜ ᱠᱟᱱᱟᱭ ᱮᱢᱚᱱ ᱫᱚ ᱜᱚᱞᱯᱷᱚ ᱫᱚ ᱵᱟᱝ ᱠᱟᱱᱟ ᱫᱟᱨᱮ ᱱᱟᱹᱲᱤ ᱢᱟ ᱟᱨ ᱞᱚᱜ ᱠᱟᱱ ᱜᱮ ᱼᱼ ᱦᱮᱸ ᱚᱱᱟ ᱫᱚ ᱟᱨᱟᱢ ᱥᱮ ᱦᱮᱸ ᱚᱱᱟ ᱥᱟᱞᱟᱜ ᱥᱮ ᱡᱟᱦᱟᱸᱭᱼᱡᱟᱦᱟᱸᱭ ᱼᱼ ᱢᱟᱱᱮ ᱪᱷᱚᱴᱚ-ᱪᱷᱚᱴᱚ ᱪᱮᱬᱮ ᱠᱚ ᱡᱟᱦᱟᱸᱭ ᱠᱚ ᱚᱛ ᱨᱮᱠᱚ ᱛᱩᱠᱟᱹᱭ ᱜᱮᱭᱟ ᱦᱮᱸ ᱩᱱᱠᱩ ᱠᱚᱨᱮᱱ ᱦᱚᱯᱚᱱ ᱦᱚᱯᱚᱱ ᱠᱚ ᱥᱮ ᱩᱱᱠᱩᱣᱟᱜ ᱛᱩᱠᱟᱹ ᱠᱚᱦᱚᱸ ᱛᱚ ᱞᱚᱜ ᱠᱟᱱ ᱜᱮᱭᱟ ᱢᱟᱱᱮ ᱠᱷᱚᱛᱤ- ᱠᱷᱚᱛᱤ। ᱟᱨ ᱪᱮᱫ ᱠᱷᱚᱛᱤ ᱪᱮᱛᱟᱱ ᱠᱷᱚᱛᱤᱜ ᱠᱟᱱᱟ ᱮᱠᱼᱮᱠ ᱛᱚ ᱵᱩᱨᱩᱞᱚᱜ ᱠᱟᱱᱟ ᱦᱮᱸ ᱧᱮᱞᱢᱮ। ᱦᱚᱲᱟᱜ ᱢᱤᱫᱴᱤᱡ ᱡᱤᱱᱤᱥ ᱨᱟᱯᱟᱜ ᱞᱮᱱᱠᱷᱟᱱ ᱫᱚ ᱚᱱᱟ ᱫᱚ ᱨᱤᱠᱚᱵᱷᱟᱨᱟᱜ ᱟᱹᱰᱤ ᱫᱤᱱ ᱥᱚᱢᱚᱭ ᱞᱟᱜᱟᱜᱼᱟ।
ᱦᱚᱭ
ᱪᱮᱫ ᱦᱚᱸ ᱵᱟᱝ ᱟᱸᱡᱚᱢᱚᱜ ᱠᱟᱱᱟ ᱾ ᱦᱮᱸ ᱡᱚᱛᱚ ᱦᱚᱲ ᱜᱮ ᱡᱚᱛᱚ ᱡᱩᱫᱤ ᱠᱚ ᱵᱩᱡᱽ ᱪᱟᱥᱟ ᱚᱱᱟ ᱛᱟᱞᱟ ᱛᱮ ᱵᱩᱡᱟ ᱦᱮᱸ ᱵᱩᱨᱩ ᱨᱮ ᱥᱮᱸᱜᱮᱞ ᱫᱷᱚᱨᱟᱣ ᱮᱸ ᱵᱟᱝ ᱵᱮᱥᱟ ᱪᱮ ᱡᱩᱫᱤ ᱦᱚᱸᱚᱭ ᱡᱟᱦᱟᱸᱭ ᱡᱩᱫᱤ ᱦᱚᱭᱛᱚ ᱵᱷᱩᱞ ᱵᱚᱥᱚᱛᱚ ᱥᱤᱧ ᱧᱤᱫᱟᱹ ᱨᱚᱜᱱᱟ ᱟᱠᱟᱫ ᱜᱮᱭᱟ। ᱦᱮᱸ ᱚᱱᱟᱠᱤ ᱦᱮᱸ
ᱦᱚᱭ-ᱦᱚᱭ
ᱮᱱᱠᱷᱟᱱ ᱫᱚᱢᱟᱱᱮ ᱫᱟᱨᱮ ᱠᱚ ᱵᱮᱥ ᱛᱟᱦᱮᱱᱟ ᱥᱮ ᱵᱟᱹᱫ ᱵᱮᱥ ᱛᱟᱦᱮᱱᱟ ᱦᱮᱸ ᱟ ᱠᱷᱞᱟᱚᱱ ᱡᱚᱛᱚ ᱠᱤᱪᱷᱩ ᱵᱚᱱ ᱢᱮᱱᱮ ᱟ ᱢᱟᱱᱮ ᱟᱵᱚ ᱦᱚᱸ ᱵᱮᱥ ᱛᱮᱵᱚᱱ ᱛᱟᱦᱮᱱᱟ। ᱟᱪᱪᱷᱟ
ᱛᱟᱦᱚᱞᱮ ᱱᱟᱜ ᱠᱷᱟᱱ ᱟᱯᱮ ᱫᱚ ᱵᱩᱨᱩ ᱫᱤᱥᱚᱢ ᱜᱮ ᱛᱟᱦᱚᱞᱮ ᱟᱯᱮᱥᱮᱫ ᱫᱚ ᱱᱟᱜ ᱠᱷᱟᱱ ᱩᱫ ᱯᱩᱴᱠᱟᱹ ᱫᱚ ᱚᱠᱟ ᱞᱮᱠᱟ ᱠᱚ ᱧᱟᱢᱚᱜ ᱠᱟᱱᱟ ᱱᱤᱛ ᱫᱚ?
ᱦᱮᱸ ᱱᱤᱛᱚᱜ ᱫᱚ ᱩᱫ ᱯᱩᱴᱠᱟᱹ ᱫᱚ ᱦᱮᱸ ᱮᱦᱚᱵ ᱟᱠᱟᱱᱟ ᱠᱚ ᱟᱨ ᱪᱮᱫ। ᱱᱚᱜᱼᱚᱭ ᱛᱚ ᱫᱟᱜ ᱡᱟᱹᱯᱩᱫ ᱫᱤᱱ ᱦᱮᱡ ᱟᱠᱟᱱᱟ।
ᱦᱮᱸ ᱦᱮᱸ ᱱᱮᱛᱟᱨ ᱜᱮᱛᱚ ᱩᱫ ᱯᱩᱴᱠᱟᱹ ᱨᱮᱱᱟᱜ ᱫᱚ ᱠᱚ ᱮᱢᱚᱱᱚᱜᱼᱟ ᱦᱩᱭᱩᱜᱼᱟ᱾
ᱦᱩᱸ ᱦᱩᱸ ᱦᱮᱸ ᱱᱤᱛᱳᱜ ᱫᱚ ᱩᱫ ᱯᱩᱴᱠᱟᱹ ᱠᱚᱱᱴᱤᱱᱤᱭᱩ ᱚᱢᱚᱱᱚᱜ ᱠᱟᱱᱟ ᱟᱨ ᱪᱮᱫ ᱦᱮᱸ ᱟᱨ ᱱᱟᱱᱟ ᱦᱩᱱᱟᱹᱨ ᱟᱨ ᱪᱮᱫ ᱩᱫ?
ᱦᱮᱱ ᱛᱟᱦᱚᱞᱮ ᱱᱟᱜ ᱠᱷᱟᱱ ᱟᱹᱵᱤᱱ ᱫᱚ ᱪᱮᱜ ᱪᱮᱜ ᱩᱫ ᱨᱮᱱᱟᱜ ᱧᱩᱛᱩᱢ ᱠᱚᱵᱤᱱ ᱵᱟᱲᱟᱭ ᱜᱮᱭᱟ? ᱥᱮ ᱛᱤᱱᱟᱹᱜ ᱵᱤᱱ ᱩᱨᱩᱢ ᱜᱮᱭᱟ ᱩᱫ ᱠᱚ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ᱾
ᱳ ᱳ ᱮᱨᱟᱣᱩᱱᱰ ᱢᱳᱴᱟᱢᱩᱴᱤ ᱟᱨ ᱪᱮᱫ ᱠᱤᱪᱷᱩ ᱜᱟᱱ ᱫᱚ ᱩᱨᱩᱢ ᱜᱮ ᱦᱩᱭᱩᱜ ᱜᱮᱭᱟ᱾ ᱡᱮᱢᱚᱱ ᱥᱟᱫᱷᱟᱨᱚᱱᱛᱚ ᱢᱩᱪᱤ ᱩᱫ ᱵᱩᱥᱩᱵ ᱩᱫ ᱦᱮᱸ ᱚᱱᱟ ᱠᱚᱫᱚ ᱚᱲᱟᱜ ᱯᱟᱥᱟᱯᱟᱥᱤ ᱠᱚᱨᱮᱜ ᱜᱮ ᱦᱮᱸ ᱛᱚᱵᱮ ᱵᱩᱨᱩ ᱠᱚᱨᱮᱜ ᱦᱮᱸ ᱦᱮᱸ ᱦᱩᱸ ᱛᱚ ᱦᱮᱸ ᱦᱮᱸ ᱦᱮᱸ ᱦᱮᱸ ᱦᱮᱸ ᱡᱮᱢᱚᱱ ᱤᱭᱟᱹ ᱪᱮᱜᱤᱧ ᱞᱟᱹᱭᱟ ᱵᱩᱨᱩ ᱠᱚᱨᱮ ᱦᱚᱸ ᱚᱶᱚᱜ ᱜᱮᱭᱟ ᱡᱮᱢᱚᱱ ᱤᱭᱟᱹ ᱛᱚᱨᱢᱟᱲ ᱩᱫ᱾ ᱦᱮᱸ ᱥᱤᱢ ᱩᱜ ᱦᱮᱸ ᱛᱟᱨᱯᱚᱨᱮ ᱢᱚᱛᱟᱢ ᱩᱫ᱾ ᱩᱸ ᱱᱚᱝᱠᱟ ᱟᱹᱰᱤ ᱨᱚᱠᱚᱢ ᱟᱹᱰᱤ ᱨᱚᱠᱚᱢ ᱩᱫ ᱢᱮᱱᱟᱜᱼᱟ ᱦᱮᱸ ᱡᱟᱦᱟᱸ ᱫᱚ ᱢᱟᱱᱮ ᱟᱨᱠᱤ ᱟᱼᱟᱹᱞᱤᱧ ᱦᱚᱸ ᱩᱱᱟᱹᱜ ᱫᱚ ᱵᱟᱹᱞᱤᱧ ᱵᱟᱲᱟᱭᱟ ᱛᱚᱵᱮ ᱠᱤᱪᱷᱩ ᱜᱟᱱ ᱧᱩᱛᱩᱢ ᱫᱚ ᱵᱟᱲᱟᱭ ᱢᱮᱱᱟᱜᱼᱟ ᱤᱝᱠᱟᱹ ᱜᱮ ᱦᱮᱸ᱾ ᱟᱹᱰᱤ ᱜᱮ ᱥᱩᱱᱟᱱᱟ ᱡᱷᱚᱛᱚᱜᱮ ᱵᱩᱨᱩ ᱨᱮᱱᱟᱜ ᱫᱚ ᱡᱚᱛᱚ ᱩᱫ ᱜᱮ ᱡᱚᱢ ᱜᱟᱱᱚᱜᱼᱟ᱾ ᱮᱢᱚᱱ ᱠᱳᱱᱳ ᱩᱫ ᱵᱟᱹᱱᱩᱜᱼᱟ ᱡᱟᱦᱟᱸ ᱫᱚ ᱵᱩᱨᱩ ᱨᱮᱱᱟᱜ ᱩᱫ ᱡᱚᱢ ᱵᱟᱝ ᱜᱟᱱᱚᱜᱼᱟ᱾
ᱤᱧ ᱵᱟᱝᱟ
ᱚᱱᱞᱤ ᱥᱮ᱾
ᱤᱧ ᱦᱚᱧ ᱵᱩᱡᱟᱹ ᱠᱟᱜ ᱜᱮᱭᱟ ᱱᱟᱜᱠᱷᱟᱱ ᱩᱫ ᱠᱚᱫᱚ ᱡᱷᱚᱛᱚ ᱩᱫ ᱜᱮᱠᱚ ᱡᱚᱢᱟ ᱦᱩᱲᱩᱫ ᱩᱫ ᱠᱷᱚᱱᱟᱜ ᱮᱦᱚᱵ ᱠᱟᱛᱮᱜ ᱡᱷᱚᱛ ᱚᱛ ᱩᱫ ᱜᱮ ᱠᱤᱱᱛᱩ ᱢᱤᱜ ᱵᱟᱨᱭᱟ ᱢᱤᱜᱴᱟᱝ ᱥᱮ ᱵᱟᱨᱭᱟ ᱩᱫ ᱤᱧ ᱧᱮᱞ ᱠᱟᱫᱟ ᱚᱱᱟ ᱫᱚ ᱚᱲᱟᱜ ᱯᱟᱥᱟᱯᱟᱥᱤ ᱠᱚᱨᱮ ᱜᱮ ᱱᱟᱜ ᱠᱷᱟᱱ ᱡᱟᱦᱟᱸ ᱠᱚᱨᱮ ᱱᱚᱝᱨᱟ ᱠᱚᱵᱚᱱ ᱜᱤᱰᱤ ᱜᱮᱭᱟ ᱥᱤᱭᱟᱹᱨ ᱠᱚᱨᱮ ᱚᱱᱟ ᱩᱫ ᱫᱚ ᱨᱟ ᱠᱷᱟᱱ ᱫᱚᱢᱮ ᱮᱢᱚᱱᱼᱚᱜ ᱜᱮᱭᱟ ᱥᱮ ᱠᱷᱮᱛᱨᱮ ᱨᱮ ᱚᱱᱟ ᱩᱫ ᱠᱚᱫᱚ ᱵᱟᱠᱚ ᱡᱚᱢ ᱜᱮᱭᱟ᱾ ᱞᱟᱹᱭᱟ ᱚᱱᱟ ᱠᱚᱨᱮ ᱫᱚ ᱱᱟᱠᱷᱟᱱ ᱦᱮᱸ ᱪᱮᱞᱮ ᱠᱚᱠᱚ ᱛᱟᱦᱮᱸᱱᱟ
ᱦᱮᱸ ᱠᱤᱪᱷᱤ ᱜᱟᱱ ᱩᱫ ᱢᱮᱱᱟᱜᱼᱟ ᱚᱱᱟ ᱠᱚᱫᱚ ᱵᱟᱝ ᱵᱚᱱ ᱡᱚᱢ ᱜᱮᱭᱟ ᱦᱮᱸ᱾ ᱛᱚᱵᱮ ᱵᱮᱥᱤᱨ ᱵᱷᱟᱜᱽ ᱡᱚᱢ ᱜᱮᱭᱟ᱾
ᱦᱳᱭ ᱦᱳᱭ ᱵᱮᱥᱤᱨ ᱵᱷᱟᱜᱽ ᱩᱫ ᱜᱮᱵᱚᱱ ᱡᱚᱢ ᱜᱮᱭᱟ᱾
ᱦᱩᱸ ᱟᱨ ᱛᱟᱨᱯᱚᱨᱮ
ᱦᱮᱸ ᱢᱟ ᱞᱟᱹᱭ ᱵᱮᱱ᱾
ᱵᱩᱨᱩ ᱨᱮᱛᱚ ᱟᱹᱰᱤ ᱜᱮ ᱟᱹᱰᱤ ᱨᱚᱠᱚᱢ ᱩᱫ ᱢᱮᱱᱟᱜᱼᱟ᱾ ᱦᱩᱸ ᱟᱫᱚ ᱚᱱᱟ ᱠᱚᱫᱚ ᱦᱩᱭ ᱛᱚ ᱩᱱᱟᱹᱜ ᱵᱟᱲᱟᱭ ᱵᱟᱹᱱᱩᱜᱼᱟ᱾ ᱛᱚᱵᱮ ᱡᱚᱢ ᱫᱚ ᱦᱩᱭ ᱠᱟᱱᱟ ᱟᱹᱰᱤ ᱨᱚᱠᱚᱢ ᱩᱫ ᱜᱮ᱾
ᱚ ᱟᱪᱪᱷᱟ ᱟᱪᱪᱷᱟ ᱦᱮᱸ ᱤᱧ ᱦᱚᱸ ᱡᱚᱢ ᱫᱩᱧ ᱡᱚᱢ ᱟᱠᱟᱜ ᱜᱮᱭᱟ ᱱᱟᱸᱜᱠᱷᱟᱱ ᱮᱸ ᱚᱱᱮ ᱯᱟᱴᱠᱟ ᱳᱫ᱾ ᱫᱤᱭᱮ ᱢᱚᱛᱟᱢ ᱳᱫ ᱵᱩᱥᱩᱵ ᱳᱫ ᱫᱤᱭᱮ ᱚᱱᱟ ᱵᱟᱹᱞᱤ ᱳᱫ ᱡᱟᱦᱟᱸ ᱵᱟᱹᱞᱤ ᱠᱚᱨᱮᱜ ᱪᱷᱳᱴᱳ ᱪᱷᱳᱴᱳ ᱳᱫ ᱚᱢᱚᱱᱼᱚᱜ ᱜᱮᱭᱟ ᱚᱱᱟ ᱳᱫ ᱠᱚᱦᱚᱸ ᱡᱚᱢ ᱟᱠᱟᱜ ᱜᱮᱭᱟᱹᱧ ᱱᱟᱜ ᱠᱷᱟᱱ ᱟᱨ ᱱᱤᱭᱟᱹ ᱥᱚᱢᱚᱭ ᱯᱩᱴᱠᱟᱹ ᱫᱚ ᱟᱯᱮ ᱥᱮᱜ ᱠᱚ ᱧᱟᱢᱚᱜ ᱠᱟᱱᱟ?
ᱦᱮᱸ ᱮᱠᱫᱚᱢ ᱮᱠᱫᱚᱢ ᱦᱮᱸ ᱧᱟᱢᱚᱜ ᱠᱟᱱᱟ ᱠᱚ ᱮᱠᱫᱚᱢ ᱧᱟᱢᱚᱜ ᱠᱟᱱᱟ ᱠᱚ ᱥᱤᱵᱤᱞᱟ ᱦᱮᱸ ᱱᱚᱣᱟ ᱫᱚ ᱦᱩᱭᱩᱜ ᱠᱟᱱᱟ ᱚᱣᱟᱱ ᱴᱟᱭᱤᱢ ᱢᱤᱴᱤᱡ ᱟᱨ ᱪᱮᱜ ᱯᱷᱩᱴᱠᱟᱹ ᱠᱚᱠᱚ ᱚᱢᱚᱱᱚᱜᱼᱟ᱾ ᱛᱚᱵᱮ ᱟᱹᱰᱤ ᱯᱷᱮᱵᱟᱨᱮᱴ ᱳ ᱳ ᱯᱷᱩᱴᱠᱟᱹ ᱫᱚ ᱟᱨ ᱪᱮᱫ ᱤᱧ ᱢᱮᱱᱟ᱾
ᱦᱮᱸ ᱦᱮᱸ ᱱᱟᱜ ᱠᱷᱟᱱ ᱯᱷᱮᱵᱟᱨᱮᱴ ᱯᱷᱮᱵᱟᱨᱮᱴ ᱫᱚ ᱡᱷᱚᱛᱚ ᱦᱚᱲ ᱨᱮᱱ ᱜᱮᱠᱚ ᱦᱳᱭᱳᱜ ᱜᱮᱭᱟ, ᱤᱭᱟᱹ ᱳᱫ ᱯᱩᱴᱠᱟᱹ ᱫᱚ ᱠᱤᱱᱛᱩ ᱟᱞᱮ ᱥᱮᱫ ᱫᱚ ᱱᱟᱜᱠᱷᱟᱱ ᱱᱤᱛ ᱚᱠᱛᱚ ᱫᱚ ᱢᱟᱱᱮ ᱧᱟᱢ ᱫᱚᱠᱚ ᱧᱟᱢᱚᱜ ᱠᱟᱱ ᱜᱮᱭᱟ ᱳᱫ ᱯᱷᱩᱴᱠᱟᱹ ᱫᱚ ᱳᱭ ᱴᱟᱠᱴᱩᱠ ᱠᱤᱱᱛᱩ ᱯᱩᱴᱠᱟᱹ ᱨᱮᱱᱟᱜ ᱦᱟᱨ ᱫᱚ ᱢᱟᱱᱮ ᱞᱟᱦᱟ ᱠᱷᱚᱱ ᱫᱚ ᱟᱹᱰᱤ ᱠᱚᱢᱤᱧ ᱵᱩᱡᱷᱟᱹᱣ ᱮᱫᱟ